ᱡᱚᱦᱟᱨ ᱜᱮ ᱜᱚᱝᱠᱮ ᱨᱚᱲ ᱟᱸᱡᱚᱢ ᱧᱟᱢᱚᱜ ᱠᱟᱱᱟ
ᱦᱮᱸ ᱟᱸᱡᱚᱢᱚᱜ ᱠᱟᱱ ᱜᱮᱭᱟ ᱟᱫᱚ ᱟᱯᱮ ᱫᱚ ᱯᱮ ᱨᱮᱞ ᱜᱟᱹᱰᱤ ᱠᱚ ᱪᱟᱞᱟᱜ ᱠᱟᱱᱟ ᱥᱮᱪᱮᱫ?
ᱟᱸ ᱟᱫᱚ ᱜᱚᱝᱠᱮ ᱛᱤᱦᱤᱧ ᱫᱚ ᱱᱟᱦᱟᱜ ᱚᱲᱟᱜ ᱪᱮᱛᱟᱱ ᱨᱮ ᱪᱷᱟᱸᱫᱽ ᱨᱮᱧ ᱫᱮᱡ ᱟᱠᱟᱱᱟ ᱛᱚ ᱟᱫᱚ ᱩᱰᱟᱹᱱ ᱜᱟᱹᱰᱤ ᱠᱚ ᱩᱰᱟᱹᱣ ᱵᱟᱲᱟᱭ ᱠᱟᱱᱟ ᱟᱫᱚ ᱚᱱᱟ ᱠᱩᱞᱤᱧ ᱧᱮᱞ ᱵᱟᱲᱟᱭᱟ ᱚᱠᱟᱥᱮᱫ ᱪᱟᱞᱟᱜ ᱠᱟᱱᱟ ᱚᱠᱟᱥᱮᱫ ᱠᱷᱚᱡ ᱦᱤᱡᱩᱜ ᱠᱟᱱᱟ,
ᱦᱮᱸ ᱚᱱᱟ ᱡᱟᱦᱟᱸ ᱠᱟᱛᱷᱟᱢ ᱞᱟᱹᱭ ᱠᱮᱜᱼᱟ ᱱᱚᱣᱟ ᱞᱟᱹᱭ ᱠᱮᱫ ᱞᱮᱠᱷᱟᱱ ᱦᱟᱹᱜ ᱥᱮᱬᱟᱭ ᱮᱫ ᱤᱭᱟᱹᱭ ᱦᱮᱡ ᱟᱹᱛᱤᱧᱟ ᱥᱟᱹᱨᱤᱜᱮ ᱚᱝᱱᱠ ᱢᱟᱱᱮ ᱚᱱᱠᱟ ᱦᱩᱰᱤᱧ ᱛᱟᱸᱦᱮ ᱞᱮᱱ ᱠᱷᱟᱡ, ᱱᱚᱛᱮ ᱫᱚ ᱚᱲᱟᱜ ᱦᱚᱲ ᱨᱮ ᱴᱷᱮᱱ ᱥᱮᱱ ᱠᱟᱛᱮᱫ ᱚᱱᱟ ᱠᱚ ᱩᱫᱩᱜ ᱠᱤᱫᱤᱧᱟᱢ ᱪᱟᱸᱫᱩ ᱢᱟᱢᱟ ᱦᱮᱸ ᱥᱮ ᱚᱱᱠᱟ ᱞᱟᱹᱭ ᱩᱪᱩᱣ ᱠᱟᱜᱼᱟ᱾ ᱚᱱᱟᱜᱮ ᱪᱟᱸᱫᱚ ᱟᱫᱚ ᱱᱤᱡᱮ ᱫᱚ ᱵᱟᱢ ᱵᱟᱰᱟᱭᱟ ᱥᱮ ᱪᱟᱸᱫᱩ ᱵᱚᱸᱜᱟ
ᱟᱪᱪᱷᱟ ᱜᱚᱝᱠᱮ ᱦᱳᱭ ᱜᱚᱢᱠᱮ ᱟᱫᱚ ᱞᱟᱦᱟᱛᱮ ᱡᱟᱦᱟᱸ ᱞᱮᱠᱟ ᱠᱟ ᱦᱟᱲᱟᱢ ᱠᱚᱠᱚ ᱠᱤᱥᱟᱹᱭ ᱛᱟᱦᱮᱸᱫ ᱡᱮ ᱫᱮᱱ ᱪᱟᱸᱫᱩ ᱢᱟᱢᱟ ᱛᱚᱣᱟ ᱫᱟᱠᱟ ᱟᱫᱚ ᱱᱚᱣᱟ ᱠᱟᱛᱷᱟ ᱜᱚᱝᱠᱮ ᱛᱤᱱᱟᱹᱜ ᱴᱟ ᱥᱟᱹᱨᱤᱭᱟ ᱛᱚᱣᱟ ᱫᱟᱠᱟ ᱢᱮᱱᱛᱮᱫᱚ ᱚᱠᱟᱴᱟᱜ ᱵᱚ ᱢᱚᱱᱮᱭᱟᱜ ᱠᱟᱱᱟ?
ᱟᱪᱪᱷᱟ ᱟᱪᱪᱷᱟ ᱛᱚᱣᱟ ᱫᱟᱠᱟ ᱞᱟᱹᱭ ᱞᱮᱠᱷᱟᱡ ᱫᱚ ᱚᱱᱟ ᱥᱤᱵᱤᱞ ᱨᱚᱲ ᱜᱮᱛᱚ ᱟᱫᱚ ᱜᱤᱫᱽᱨᱟᱹ ᱵᱷᱩᱞᱟᱹᱣ ᱨᱮᱱᱟᱜ ᱢᱤᱫᱴᱟᱝ ᱚᱱᱟ ᱫᱚ ᱢᱤᱫᱴᱟᱝ ᱪᱮᱫ ᱠᱟᱛᱷᱟ ᱠᱚ ᱞᱟᱹᱭᱟ ᱠᱟᱛᱷᱟ ᱠᱚ ᱱᱚᱸᱵᱮ ᱠᱚ ᱵᱮᱵᱚᱦᱟᱨ ᱠᱮᱫ ᱛᱟᱦᱮᱸᱱᱟ ᱟᱨᱠᱤ ᱥᱩᱫᱩ ᱜᱤᱫᱽᱨᱟᱹ ᱵᱩᱞᱟᱹᱣ ᱠᱷᱮᱛᱮᱫ ᱜᱮ ᱚᱱᱟᱠᱚ ᱞᱟᱹᱭ ᱠᱮᱭᱟ ᱡᱟᱸᱜᱟ ᱦᱮᱸ ᱵᱟᱵᱟ ᱟᱨ ᱛᱚᱣᱟ ᱫᱮᱱ ᱤᱭᱟᱹ ᱪᱟᱸᱫᱳ ᱛᱚᱣᱟ ᱢᱤᱫᱴᱮᱱ ᱠᱟᱛᱷᱟ ᱛᱟᱦᱮᱸ ᱞᱮᱱᱟᱭ ᱥᱮ ᱟᱵᱚᱣᱟᱜ ᱥᱟᱣ- ᱡᱩᱫᱤ ᱠᱟᱛᱷᱟᱢ ᱞᱟᱹᱭᱟ, ᱥᱟᱹᱨᱤ ᱜᱮ ᱟᱹᱰᱤ ᱟᱨ ᱚᱱᱟ ᱠᱚᱫᱚ ᱟᱫ ᱱᱟᱥᱮ ᱟᱫ ᱪᱟᱵᱟᱜ ᱚᱱᱟ ᱢᱳᱵᱟᱭᱤᱞ ᱡᱩᱜᱽ ᱦᱮᱡ ᱠᱟᱛᱮ ᱵᱟᱝ
ᱦᱳᱭ ᱜᱚᱢᱠᱮ ᱟᱫᱚ ᱱᱮᱛᱟᱨ ᱢᱟ ᱡᱟᱦᱟᱸ ᱞᱮᱠᱟ ᱧᱮᱞᱚᱜ ᱠᱟᱱᱟ ᱱᱟᱦᱟᱜ, ᱦᱮᱸ ᱢᱟ ᱞᱟᱹᱭ ᱢᱮ
ᱦᱮᱞᱮ ᱤᱧ ᱞᱟᱹᱭ ᱫᱟᱹᱲ ᱮᱭᱟᱭ ᱨᱮᱱᱟᱜ ᱢᱤᱫᱴᱟᱝ ᱡᱟᱦᱟᱸ ᱞᱮᱠᱟ ᱠᱟᱹᱢᱤ ᱠᱚ ᱪᱟᱞᱟᱜ ᱠᱟᱱᱟ ᱛᱚ ᱱᱚᱣᱟ ᱵᱟᱠᱷᱨᱟᱛᱮ ᱟᱢ ᱪᱮᱼᱮᱢ ᱢᱚᱱᱮᱭᱟ ᱢᱟᱱᱮ ᱮᱭᱟᱭ ᱛᱤᱱᱟᱹᱜᱴ ᱟᱵᱚᱣᱟᱜ ᱠᱟᱹᱢᱤ ᱨᱮ ᱞᱟᱜᱟᱣ ᱫᱟᱲᱮᱭᱟᱜᱼᱟ ᱢᱮᱱᱛᱮ ᱢᱚᱡᱽ
ᱦᱳᱭ ᱜᱚᱝᱠᱮ ᱮᱠᱟᱞ ᱟᱹᱰᱤ ᱱᱟᱯᱟᱭ ᱠᱩᱠᱞᱤ ᱟᱫᱚ ᱱᱚᱜᱼᱚ ᱱᱚᱣᱟ ᱡᱟᱦᱟᱸ ᱮᱭᱟᱭ ᱱᱟᱦᱟᱜ ᱢᱮᱱᱟᱜ ᱛᱟᱵᱚᱱᱟ ᱟᱫᱚ ᱤᱧ ᱫᱚ ᱢᱚᱱᱮᱭᱟᱹᱧ ᱟᱵᱚᱣᱟᱜ ᱟᱭᱢᱟ ᱞᱮᱠᱟᱱ ᱠᱟᱹᱢᱤ ᱨᱮᱜᱮ ᱞᱟᱜᱟᱜᱼᱟ ᱚᱞᱚᱜ ᱯᱟᱲᱦᱟᱜ ᱠᱟᱹᱢᱤ ᱥᱟᱶᱛᱮ ᱟᱭᱢᱟ ᱞᱮᱠᱟᱱᱟᱜ ᱱᱚᱝᱠᱟᱱᱟᱜ ᱠᱟᱹᱢᱤ ᱨᱮᱜᱮ ᱞᱟᱜᱟᱜᱼᱟ ᱟᱫᱚ ᱤᱧᱤᱧ ᱢᱚᱱᱮᱭᱟ ᱱᱚᱣᱟ ᱫᱚ ᱜᱚᱝᱠᱮ ᱟᱵᱚ ᱮᱠᱟᱞ ᱞᱟᱹᱠᱛᱤᱭᱟᱵᱚᱱ ᱠᱟᱱ ᱜᱮᱭᱟ ᱡᱟᱹᱱᱤᱡ ᱜᱝᱚᱠᱮ
ᱚᱱᱟ ᱥᱟᱣ-
ᱦᱮᱸ ᱜᱚᱝᱠᱮ ᱟᱫᱚ ᱪᱮᱫ ᱠᱚᱪᱚ ᱱᱟᱦᱟᱜ ᱟᱢ ᱴᱷᱮᱱ ᱥᱟᱰᱮ ᱠᱟᱱᱟ ᱦᱮᱸ ᱟᱫᱚ ᱡᱟᱹᱱᱤᱡ ᱠᱷᱟᱱ ᱱᱚᱝᱠᱟ ᱱᱟᱯᱟᱭ ᱜᱮ ᱫᱩᱲᱩᱵ ᱴᱷᱤᱠ ᱠᱟᱛᱮᱫ ᱱᱟᱦᱟᱜ ᱮᱢ ᱨᱚᱲ ᱨᱚᱲ ᱞᱮᱠᱷᱟᱱ ᱟᱹᱰᱤᱜᱮ ᱱᱟᱦᱟᱼᱜ ᱵᱩᱜᱤ ᱠᱚᱜᱼᱟ ᱛᱚ ᱪᱮᱫ ᱠᱚᱪᱚ ᱚᱱᱮ ᱚᱱᱠᱟ ᱥᱟᱰᱮ ᱠᱟᱱᱟ ᱟᱢ ᱴᱷᱮᱱ ᱦᱟᱜ ᱜᱚᱝᱠᱮ
ᱟᱪᱪᱷᱟ ᱟᱪᱷᱟ ᱟᱪᱪᱷᱟ ᱟ. ᱰᱤ ᱱᱟᱯᱟᱭ ᱠᱟᱛᱷᱟ ᱛᱚ ᱚᱱᱮ ᱤᱭᱟᱹᱨᱮ ᱢᱮᱱᱟᱜ ᱠᱟᱫᱤᱧᱟ ᱛᱚ ᱚᱱᱟ ᱪᱮᱫ ᱠᱚ ᱢᱮᱛᱟᱜᱼᱟ ᱚᱯᱷᱤᱥ ᱨᱮ ᱢᱮᱱᱟᱜ ᱠᱟᱫᱤᱧ ᱚᱯᱷᱤᱥ ᱨᱮ ᱫᱩᱲᱩᱵ ᱦᱩᱭ ᱪᱮᱭᱟᱨ ᱨᱮ ᱠᱟᱛᱷᱟ ᱞᱮ ᱥᱟᱰᱮ ᱠᱟᱱᱟ ᱟᱪᱪᱷᱟ ᱴᱷᱤᱠ ᱜᱮᱭᱟ, ᱱᱤᱛᱚ ᱟᱸᱡᱚᱢ ᱠᱟᱱᱟ
ᱦᱳᱭ ᱜᱚᱝᱠᱮ ᱮᱠᱟᱞ ᱱᱤᱛᱳᱜ ᱫᱚ ᱴᱷᱤᱠ ᱥᱟᱺᱦᱤᱡ ᱜᱮ ᱟᱸᱡᱚᱢᱚᱜ ᱠᱟᱱᱟ ᱱᱟᱦᱟᱜ
ᱦᱳᱭ ᱟᱨᱠᱤ ᱚᱱᱟ ᱚᱯᱷᱤᱥ ᱥᱮᱜᱤᱧ ᱫᱩᱲᱩᱵ ᱞᱮᱱᱟ ᱛᱚ ᱟᱫᱚ ᱚᱯᱷᱤᱥ ᱨᱮ ᱫᱩᱲᱩ ᱫᱩᱲᱩᱵ ᱛᱮᱦᱟᱜ ᱯᱷᱳᱱᱤᱧ ᱜᱷᱟᱱᱴᱟᱭᱮᱫ ᱛᱟᱦᱮᱸᱫ ᱟᱫᱚ ᱚᱱᱟ ᱛᱮᱜᱮ ᱦᱟᱸᱜ ᱯᱟᱪᱮᱫ ᱟᱸᱡᱚᱢᱚᱜ ᱠᱟᱱ ᱛᱟᱦᱮᱸᱼᱟ ᱚᱱᱠᱟ ᱨᱚᱲ ᱫᱚ
ᱦᱚᱭ ᱜᱚᱝᱠᱮ ᱟᱫᱚ ᱛᱟᱦᱟᱞᱮ ᱜᱚᱝᱠᱮ ᱟᱞᱮᱥᱮᱫ ᱢᱟ ᱱᱚᱝᱠᱟ ᱵᱤᱨ ᱫᱤᱥᱚᱢ ᱠᱚᱦᱚᱸ ᱵᱟᱹᱱᱩᱜᱼᱟ ᱟᱨ ᱱᱚᱝᱠᱟᱱᱟᱜ ᱱᱚᱜᱼᱚ ᱱᱚᱣᱟ ᱵᱤᱨ ᱵᱤᱞᱤ ᱠᱚ ᱱᱟᱦᱟᱜ ᱩᱱᱟᱹᱜ ᱵᱟᱝᱞᱮ ᱡᱚᱢ ᱵᱟᱲᱟᱣ ᱠᱟᱫᱟ ᱟᱫᱚ ᱜᱚᱝᱠᱮ ᱟᱯᱮ ᱥᱮᱫ ᱵᱤᱨ ᱫᱤᱥᱚᱢ ᱠᱟᱱᱟ ᱵᱟᱝ
ᱦᱮᱸ ᱜᱚᱝᱠᱮ ᱟᱞᱮ ᱫᱚ ᱵᱤᱨ ᱫᱤᱥᱚᱢ ᱜᱮ ᱠᱟᱱ ᱛᱟᱞᱮᱭᱟ ᱮᱠᱟᱞ ᱚᱲᱟᱜ ᱥᱩᱨ ᱠᱷᱚᱱᱟᱜ ᱦᱟᱜ ᱵᱤᱨ ᱟᱨ ᱟᱹᱛᱩ ᱢᱩᱪᱟᱹᱫ ᱟᱠᱟᱱ ᱥᱮ ᱚᱱᱠᱟ ᱵᱟᱹᱫᱽ ᱠᱷᱮᱛ ᱠᱚ ᱢᱮᱱᱟᱜ ᱛᱟᱞᱮᱭᱟ ᱟᱨᱠᱤ ᱟᱞᱮ ᱱᱚᱛᱮ ᱫᱚ
ᱟᱪᱪᱷᱟ ᱜᱚᱝᱠᱮ ᱟᱫᱚ ᱱᱚᱣᱟ ᱵᱤᱨ ᱠᱷᱚᱱ ᱪᱮᱫ ᱠᱚ ᱱᱟᱦᱟᱜ ᱜᱚᱝᱠᱮ ᱡᱚ ᱵᱤᱞᱤ ᱠᱚᱯᱮ ᱟᱹᱜᱩᱭᱟ ᱡᱟᱦᱟᱸ ᱠᱚᱫᱚ ᱡᱚᱢ ᱜᱟᱱᱚᱜᱼᱟ ᱜᱚᱝᱠᱮ
ᱦᱮᱸ ᱡᱚᱼ ᱵᱤᱞᱤ ᱞᱮᱠᱟᱛᱮ ᱞᱟᱹᱭ ᱞᱮᱠᱷᱟᱱ ᱡᱚᱛᱚ ᱠᱤᱪᱷᱩ ᱜᱮ ᱧᱟᱢᱚᱜᱼᱟ ᱡᱟᱦᱟᱸ ᱫᱚ ᱦᱩᱭᱩᱜ ᱠᱟᱱᱟ ᱛᱤᱨᱤᱞ ᱵᱤᱞᱤ ᱛᱟᱨᱚᱵ ᱵᱤᱞᱤ ᱦᱮᱸ ᱥᱮ ᱢᱮᱨᱞᱮᱡ ᱛᱟᱯᱚᱨᱮ ᱦᱩᱭᱩᱜ ᱠᱟᱱᱟ ᱠᱩᱲᱤᱫ ᱨᱟᱢᱟ ᱦᱮᱸ ᱵᱟᱝ ᱛᱟᱨᱯᱚᱨᱮ ᱟᱨᱚ ᱦᱟᱱᱟ ᱟᱨᱚ ᱮᱢᱟᱱ ᱛᱮᱱᱟᱜ ᱟᱹᱰᱤ ᱠᱤᱪᱷᱩ ᱢᱮᱱᱟᱜ ᱠᱟᱫᱟ ᱡᱟᱦᱟᱸ ᱫᱚ ᱵᱟᱠᱲᱤ ᱦᱮᱥᱮ ᱮᱢᱟᱱ ᱛᱮᱱᱟᱜ ᱟᱯᱮ ᱚᱱᱛᱮ ᱜᱮ ᱚᱱᱠᱟᱱᱟᱜ ᱛᱟᱦᱚᱞᱮ ᱱᱚᱣᱟ ᱠᱚ ᱡᱟᱦᱟᱸ ᱠᱚ ᱧᱩᱛᱩᱢᱤᱧ ᱞᱟᱹᱭ ᱠᱮᱫ ᱚᱱᱟ ᱠᱚᱢ ᱵᱟᱲᱟᱭᱟ ᱥᱮ ᱵᱟᱝ
ᱦᱳᱭ ᱜᱚᱝᱠᱮ ᱟᱫᱚ ᱞᱟᱹᱭ ᱫᱚ ᱦᱩᱭᱩᱜ ᱠᱟᱱᱟ ᱱᱟᱦᱟᱜ ᱱᱚᱜᱼᱚ ᱱᱚᱣᱟ ᱛᱤᱨᱤᱞ ᱛᱟᱨᱚᱵ ᱟᱨᱦᱚᱸ ᱚᱱᱮ ᱪᱮᱫ ᱦᱟᱜ ᱮᱢ ᱞᱟᱹᱭ ᱠᱮᱫᱟ ᱵᱟᱠᱨᱮ ᱵᱤᱞᱤ ᱥᱮ ᱪᱮᱫ ᱠᱚ ᱚᱱᱟ ᱠᱚᱫᱚ ᱦᱟᱜ ᱜᱚᱝᱠᱮ ᱵᱟᱹᱱᱩᱜᱼᱟ ᱟᱞᱮ ᱥᱮᱫ ᱫᱚ ᱱᱚᱜᱼᱚ ᱱᱚᱣᱟ ᱠᱚᱜᱮ ᱢᱮᱱᱟᱜᱼᱟ ᱱᱚᱣᱟ ᱠᱩᱛ ᱢᱮᱱᱟᱜ-ᱟ ᱥᱟᱶᱛᱮ ᱠᱚᱨᱤᱫ ᱨᱟᱢᱟ ᱢᱮᱱᱟᱜ-ᱟ ᱱᱚᱜ- ᱱᱚᱝᱠᱩ ᱠᱚ ᱢᱮᱱᱟᱜ-ᱟ ᱜᱚᱝᱠᱮ
ᱟᱪᱪᱷᱟ ᱟᱪᱪᱷᱟ
ᱟᱨ ᱱᱟᱦᱟᱜ ᱱᱟᱦᱟᱜ ᱫᱚ ᱧᱮᱞᱚᱜ ᱠᱟᱱᱟᱜ ᱚᱻ ᱚᱜ ᱡᱮᱢᱚᱱ ᱟᱯᱮ ᱚᱱᱛᱮᱢ ᱞᱟᱹᱭ ᱠᱮᱫᱮᱜ-ᱟ ᱟᱯᱮ ᱚᱱᱛᱮ ᱟᱞᱮ ᱚᱱᱛᱮ ᱥᱮ ᱵᱟᱝ ᱟᱫᱚ ᱮᱱᱛᱮ ᱪᱤᱠᱟᱹᱜ ᱠᱟᱱᱟ ᱚᱱᱟ ᱠᱤᱪᱷᱩ ᱯᱩᱭᱥᱟᱹ ᱞᱟᱞᱚᱪ ᱠᱚᱛᱮ ᱪᱤᱠᱟᱹᱭ ᱫᱟᱠᱚ ᱟ ᱡᱟᱦᱟᱸ ᱠᱷᱟᱛᱟ ᱠᱚ ᱢᱮᱱᱟᱜ ᱟᱠᱟᱫᱟ ᱠᱚᱞᱚᱢ ᱠᱚ ᱚᱱᱟ ᱠᱚ ᱟᱠᱷᱨᱤᱧ ᱜᱤᱰᱤ ᱠᱟᱜ ᱠᱟᱱᱟ ᱦᱮᱸ ᱵᱟᱝ
ᱦᱮᱸ ᱜᱚᱢᱠᱮ
ᱱᱚᱝᱠᱟ ᱢᱤᱫᱴᱮᱱ ᱚᱱ ᱚᱱᱟ ᱠᱚ ᱧᱮᱞ ᱧᱟᱢᱚᱜ ᱠᱟᱱᱟ ᱟᱨᱠᱤ ᱟᱨ ᱵᱟ ᱱᱚᱣᱟ ᱞᱤᱭᱮ ᱠᱚᱴᱨᱟ ᱮᱠᱥᱮᱱ ᱵᱟᱵᱚᱱ ᱦᱟᱛᱟᱣᱟ ᱛᱟᱦᱚᱞᱮ ᱪᱤᱠᱟᱹᱛᱮ ᱜᱟᱱᱚᱜ-ᱟ
ᱦᱮᱸ ᱜᱚᱝᱠᱮ ᱟᱫᱚ ᱡᱟᱦᱟᱸ ᱞᱮᱠᱟ ᱱᱟᱦᱟᱜ ᱟᱢᱮᱢ ᱞᱟᱹᱭ ᱠᱮᱫᱟ ᱟᱠᱷᱨᱤᱧ ᱢᱟᱠᱚ ᱟᱠᱷᱨᱤᱧ ᱟᱠᱟᱱ ᱜᱮᱭᱟ ᱟᱫᱚ ᱜᱚᱝᱠᱮ ᱪᱮᱫ ᱠᱚ ᱟᱹᱠᱷᱤᱨᱤᱧ ᱮᱫᱟ ᱚᱱᱟ ᱱᱟᱦᱟᱜ ᱵᱟᱝᱤᱧ ᱵᱩᱡᱷᱟᱹᱣ ᱞᱮᱫᱟ
ᱦᱮᱸ ᱚᱱᱟ ᱢᱟ ᱠᱟᱛᱷᱟ ᱠᱟᱱ ᱜᱮ ᱤᱧᱦᱚᱸ ᱪᱮᱫ ᱤᱧ ᱞᱟᱹᱭ ᱜᱚᱫ ᱠᱟᱫᱟ ᱟᱪᱠᱟ ᱛᱚ ᱫᱤᱥᱟᱹ ᱵᱟᱹᱧ ᱧᱟᱢ ᱮᱫᱟ ᱪᱮᱫ ᱪᱮᱫ ᱞᱟᱝ ᱞᱟᱹᱭ ᱠᱮᱫ ᱢᱟᱥᱮ ᱠᱟᱹᱴᱤᱡ ᱪᱟᱞᱟᱝ ᱩᱭᱦᱟᱹᱨᱟ
ᱦᱮᱸ ᱜᱚᱝᱠᱮ ᱟᱞᱟᱝ ᱫᱚ ᱱᱟᱜ ᱞᱟᱝ ᱜᱟᱯᱟᱞ ᱢᱟᱨᱟᱜ ᱠᱟᱱ ᱛᱟᱦᱮᱸᱱᱟ ᱱᱚᱶᱟ ᱵᱤᱨ ᱵᱩᱨᱩ ᱨᱮᱱᱟᱜ ᱡᱚ ᱵᱤᱞᱤ ᱠᱚ ᱤᱫᱤ ᱠᱟᱛᱮᱜ ᱟᱫᱚ ᱱᱚᱜ-ᱚ ᱱᱚᱝᱠᱟ ᱱᱟᱸᱜ ᱛᱟᱞᱟ ᱨᱮᱜᱮᱢ ᱞᱟᱹᱭ ᱜᱚᱫ ᱠᱮᱫ ᱛᱟᱞᱟᱝᱟ ᱮᱠᱥᱩ ᱟᱠᱨᱤᱧᱫᱟ ᱠᱚ ᱠᱚᱞᱚᱢ ᱠᱚ ᱱᱚᱜ- ᱱᱚᱣᱟ ᱠᱚ ᱞᱟᱹᱜᱤᱫ, ᱟᱜᱚᱝᱠᱮ ᱪᱮᱫ ᱠᱚ ᱟᱹᱷᱨᱤᱧ ᱫᱟ?
ᱟᱪᱪᱷᱟ ᱟᱪᱪᱷᱟ ᱴᱟᱲᱮ ᱴᱚᱯᱤᱠ ᱴᱟᱜ ᱫᱚ ᱩᱞᱴᱟᱹ ᱥᱮᱫ ᱪᱟᱞᱟᱣ ᱥᱟᱲ ᱟᱠᱟᱱᱟ ᱾ ᱡᱟᱜ ᱜᱮ ᱡᱚᱵᱤᱠᱤ ᱯᱮ, ᱟᱞᱮ ᱦᱚᱸ ᱚᱱᱛᱮ ᱫᱚ ᱱᱟᱸᱜ, ᱟ ᱯᱮ ᱚᱸᱱᱛᱮ ᱟᱞᱮ
ᱟᱪᱟ ᱜᱚᱝᱠᱮ ᱟᱹᱰᱤ ᱱᱟᱯᱟᱭ ᱟᱫᱚ ᱛᱟᱦᱚᱞᱮ ᱱᱮᱠᱟᱜ ᱤᱫᱤ ᱠᱟᱛᱮᱫ ᱜᱮ ᱜᱟᱞᱢᱟᱨᱟᱣ ᱫᱚᱞᱟᱝ ᱞᱟᱦᱟ ᱤᱫᱤᱭᱟ ᱦᱳᱭ ᱟᱫᱚ ᱤᱧ ᱦᱟᱜ ᱤᱧ ᱞᱟᱹᱭ ᱫᱟ ᱜᱚᱝᱠᱮ ᱛᱟᱦᱚᱞᱮ ᱫᱟᱠᱟ ᱠᱚᱫᱚ ᱯᱮ ᱡᱚᱢ ᱵᱟᱲᱟ ᱠᱟᱫᱟ ᱥᱮ ᱵᱟᱝ
ᱦᱮᱸ ᱫᱟᱠᱟ ᱠᱚᱫᱚ ᱡᱚᱢ ᱵᱟᱲᱟ ᱦᱩᱭᱱᱟ ᱟᱨ ᱫᱟᱠᱟ ᱫᱚ ᱵᱟᱝ ᱡᱚᱢ ᱦᱩᱭ ᱞᱮᱱᱟ ᱥᱤᱜᱟᱹᱲ ᱵᱮᱲᱟ ᱫᱚ ᱟᱫᱚ ᱟᱞᱮ ᱫᱚ ᱨᱩᱴᱤᱞᱮ ᱡᱚᱢ ᱜᱮᱭᱟ ᱨᱩᱴᱤ ᱠᱚ ᱚᱱᱟ ᱥᱟᱶᱛᱮ ᱚᱱᱟ ᱠᱩᱫᱽ ᱵᱤᱞᱤ
ᱟᱪᱪᱷᱟ
ᱟ ᱤᱭᱟᱹ ᱠᱚ ᱟᱨᱠᱤ ᱚᱱᱟ ᱟᱨᱩ ᱡᱤᱞ ᱠᱚ ᱟᱨᱠᱤ ᱡᱤᱞ ᱠᱚ ᱞᱮ ᱡᱚᱢ ᱟᱨ ᱟᱯᱮ ᱠᱚᱜᱮ
ᱦᱳᱭ ᱜᱚᱝᱠᱮ ᱟᱫᱚ ᱟᱞᱮ ᱦᱚᱸ ᱛᱤᱦᱤᱧ ᱫᱚ ᱮᱠᱟᱞᱮ ᱡᱚᱢ ᱠᱮᱫᱟ ᱱᱟᱦᱟᱜ ᱵᱟᱡᱟᱨ ᱠᱚ ᱪᱟᱞᱟᱣ ᱞᱮᱱ ᱛᱟᱞᱮᱭᱟ ᱚᱲᱟᱜ ᱦᱚᱲ ᱢᱮᱨᱚᱢ ᱡᱤᱞ ᱠᱚ ᱟᱹᱜᱩ ᱟᱠᱟᱫ ᱛᱟᱞᱮᱭᱟ ᱟᱨᱦᱚᱸ ᱥᱩᱠᱨᱤ ᱡᱤᱞ ᱠᱚ ᱟᱹᱜᱩ ᱟᱠᱟᱫ ᱛᱟᱞᱮᱭᱟ ᱟᱫᱚ ᱵᱟᱨᱭᱟ ᱡᱤᱞ ᱜᱮᱞᱮ ᱩᱛᱩ ᱠᱮᱫᱟ ᱟᱫᱚ ᱡᱚᱛᱚ ᱦᱚᱲ ᱜᱮ ᱵᱟᱨᱭᱟ ᱠᱟᱛᱮᱫ ᱡᱤᱞ ᱜᱮᱞᱮ ᱡᱚᱢᱟ ᱟᱫᱚ ᱟᱹᱰᱤ ᱥᱤᱵᱤᱞ ᱵᱩᱡᱷᱟᱹᱣ ᱮᱱᱟ ᱜᱚᱝᱠᱮ ᱟᱫᱚ ᱛᱤᱦᱮᱧ ᱫᱚ ᱱᱚᱝᱠᱟ ᱢᱤᱫ ᱨᱚᱠᱚᱢ ᱜᱮ ᱫᱟᱠᱟ ᱦᱚᱸ ᱡᱚᱡᱚᱢ ᱥᱟᱱᱟ ᱠᱟᱱᱟ ᱢᱚᱱᱮ ᱜᱮ ᱵᱟᱭ ᱢᱟᱱ ᱛᱟᱜ ᱠᱟᱱᱟ ᱱᱚᱝᱠᱟ ᱜᱮ ᱠᱟᱹᱴᱤᱡ ᱠᱟᱹᱴᱤᱡ ᱛᱮ ᱡᱚᱢ ᱦᱩᱭᱩᱜ ᱠᱟᱱᱟ ᱟᱨ ᱡᱤᱞ ᱠᱚᱦᱚᱸ ᱟᱹᱰᱤ ᱩᱛᱟᱹᱨ ᱠᱚ ᱟᱹᱜᱩ ᱟᱠᱟᱫ ᱛᱟᱞᱮᱭᱟ ᱟᱫᱚ ᱚᱱᱟ ᱛᱮᱜᱮ ᱵᱟᱨ ᱵᱟᱨ ᱡᱚᱢ ᱦᱩᱭᱩᱜ ᱠᱟᱱᱟ ᱜᱚᱝᱠᱮ ᱟᱫᱚ ᱟᱯᱮ ᱫᱚ ᱜᱚᱢᱠᱮ ᱡᱤᱞ ᱠᱚᱫᱚ ᱯᱮ ᱡᱚᱢ ᱵᱟᱲᱟᱭᱟ ᱥᱮ ᱵᱟᱝ?
ᱦᱮᱸ ᱜᱚᱝᱠᱮ ᱡᱤᱞ ᱫᱚ ᱤᱧ ᱦᱚᱸ ᱦᱤᱥᱟᱹᱵᱽ ᱡᱤᱞ ᱫᱚᱧ ᱠᱩᱥᱤᱭᱟᱜ ᱜᱮᱭᱟ ᱟᱨ ᱡᱚᱛᱚ ᱠᱟᱹᱴᱤᱡ ᱵᱟᱹᱧ ᱠᱩᱥᱤᱭᱟᱜᱼᱟ ᱵᱟᱹᱧ ᱡᱚᱢ ᱜᱮᱭᱟ ᱥᱚ ᱧᱟ ᱵᱟᱡᱟᱨ ᱠᱷᱚᱱᱟᱜ ᱯᱮ ᱟᱹᱜᱩ ᱠᱟᱫᱟ ᱥᱚᱠᱨᱤ ᱡᱤᱞ ᱟᱫᱚ ᱵᱟᱡᱟᱨ ᱨᱮ ᱥᱚᱠᱨᱤ ᱡᱤᱞ ᱯᱮ ᱧᱟᱢ ᱟ ᱥᱮ ᱪᱮᱫᱠᱟ
ᱦᱮᱸ ᱜᱚᱢᱠᱮ ᱟᱞᱮ ᱥᱮᱫ ᱫᱚ ᱵᱟᱡᱟᱨ ᱨᱮᱜᱮ ᱱᱟᱦᱟᱜ ᱠᱚ ᱫᱚᱠᱟᱱᱟ ᱥᱩᱠᱨᱤ ᱡᱤᱞ ᱫᱚ ᱟᱨ ᱥᱟᱱᱟᱢ ᱞᱮᱠᱟᱱᱟᱜ ᱡᱤᱞ ᱜᱮᱠᱚ ᱫᱚᱠᱟᱱᱟ ᱟᱞᱮᱥᱮᱫ ᱫᱚ ᱜᱚᱝᱠᱮ ᱟᱯᱮᱥᱮᱫ ᱫᱚ
ᱵᱟᱝ ᱵᱟᱝ ᱟᱞᱮ ᱫᱚ ᱚᱱᱟ ᱠᱚᱫᱚ ᱵᱟᱝ ᱴᱟᱺᱰᱤ ᱠᱚᱨᱮ ᱫᱚ ᱵᱟᱠᱚ ᱟᱹᱠᱷᱨᱤᱧᱟ ᱟᱞᱮ ᱫᱚ ᱦᱟᱸᱜ ᱟᱹᱛᱩ ᱫᱤᱥᱚᱢ ᱠᱚᱨᱮ ᱜᱮ ᱟᱛᱳ ᱠᱚᱨᱮ ᱜᱮ ᱦᱟᱸᱜ ᱠᱚ ᱚᱱᱠᱟ ᱥᱩᱠᱨᱤ ᱠᱚ ᱜᱚᱡ ᱠᱚᱣᱟ ᱟᱨ ᱮᱢᱟ ᱞᱮᱠᱷᱟᱱ ᱜᱚᱡᱽ ᱠᱚᱣᱟ ᱠᱚ ᱛᱚᱠᱷᱚᱱ ᱜᱮ ᱟᱞᱮ ᱞᱮ ᱧᱟᱢᱼᱟ ᱪᱮᱫ ᱦᱮᱸ ᱥᱮ ᱟᱫᱚ ᱵᱟᱝᱠᱷᱟᱱ ᱡᱮ ᱥᱤᱢ ᱮ ᱪᱮᱫ ᱢᱮᱛᱟᱜ ᱤᱭᱟᱹ ᱠᱚ ᱦᱮᱱᱟᱜ ᱟᱠᱟᱫᱟ ᱦᱩᱸ ᱩᱱᱠᱩ ᱥᱩᱠᱨᱤ ᱠᱚ ᱫᱚ ᱟᱞᱮ ᱫᱚ ᱦᱟᱜ ᱚᱱᱟ ᱠᱚᱫᱚ ᱵᱟᱡᱟᱨ ᱠᱚᱨᱮ ᱫᱚ ᱵᱟᱝ ᱜᱟᱱᱚᱜ ᱦᱮᱸ
ᱦᱮᱸ ᱜᱚᱝᱠᱮ ᱮᱠᱷᱟᱱ ᱟᱹᱰᱤ ᱱᱟᱯᱟᱭ ᱟᱫᱚ ᱟᱞᱮ ᱥᱮᱫ ᱢᱟ ᱱᱟᱦᱟᱜ ᱧᱮᱞᱚᱜ ᱠᱟᱱᱟ ᱱᱚᱜᱼᱚ ᱱᱚᱝᱠᱟ ᱥᱟᱱᱛᱟᱲ ᱚᱲᱟᱜ ᱠᱚᱨᱮ ᱟᱭᱢᱟ ᱞᱮᱠᱟᱱ ᱡᱤᱭᱟᱹᱞᱤ ᱠᱚᱠᱚ ᱟᱹᱥᱩᱞ ᱫᱚᱦᱚ ᱠᱟᱠᱚᱣᱟ ᱡᱟᱦᱟᱸ ᱛᱤᱥ ᱠᱚᱨᱮ ᱯᱮᱲᱟ ᱠᱚᱠᱚ ᱦᱤᱡᱩᱜ ᱨᱮᱠᱚ ᱡᱚᱢ ᱦᱚᱪᱚ ᱠᱚᱣᱟ ᱡᱤᱞ ᱠᱚ ᱡᱮᱢᱚᱱ ᱧᱮᱞᱚᱜ ᱠᱟᱱᱟ ᱱᱟᱦᱟᱜ ᱥᱤᱢ ᱠᱚ ᱟᱹᱥᱩᱞ ᱠᱚᱣᱟ ᱯᱟᱣᱨᱟ ᱠᱚ ᱟᱹᱥᱩᱞ ᱠᱚᱣᱟ ᱢᱮᱨᱚᱢ ᱵᱷᱤᱰᱤ ᱜᱟᱹᱭ ᱰᱟᱝᱨᱟ ᱥᱩᱠᱨᱤ ᱟᱫᱚ ᱱᱚᱜᱼᱚ ᱱᱚᱝᱠᱟᱱ ᱠᱚ ᱡᱤᱭᱟᱹᱞᱤ ᱠᱚᱠᱚ ᱟᱹᱥᱩᱞ ᱠᱟᱠᱚᱣᱟ ᱯᱨᱟᱭ ᱜᱮ ᱧᱮᱞᱚᱜᱼᱟ ᱥᱟᱱᱛᱟᱲ ᱟᱛᱚ ᱠᱚᱨᱮ ᱟᱨ ᱜᱚᱝᱠᱮ ᱛᱟᱦᱚᱞᱮ ᱟᱯᱮ ᱥᱮᱫ ᱫᱚ ᱱᱚᱜᱼᱚ ᱱᱚᱝᱠᱟᱱ ᱡᱤᱭᱟᱹᱞᱤ ᱠᱚᱫᱚ ᱠᱚ ᱟᱹᱥᱩᱞᱮᱫ ᱠᱚᱣᱟ ᱥᱮ ᱵᱟᱠᱚ ᱟᱹᱥᱩᱞᱮᱫ ᱠᱚᱣᱟ
ᱦᱮᱸ ᱦᱮᱸ ᱜᱚᱝᱠᱮ ᱟᱞᱮ ᱟᱛᱚ ᱦᱚᱸ ᱚᱱᱠᱟ ᱜᱮ ᱟᱵᱚ ᱥᱟᱱᱛᱟᱲ ᱫᱚ ᱡᱩᱫᱤᱢ ᱞᱟᱹᱭᱟ ᱩᱱᱠᱩ ᱟ ᱡᱤᱭᱟᱹᱞᱤ ᱟᱹᱥᱩᱞ ᱠᱟᱛᱮᱫ ᱜᱮ ᱟ ᱟᱵᱚ ᱫᱚ ᱵᱟᱧᱪᱟᱣ ᱞᱟᱜᱟᱣᱟᱵᱚᱱᱟ ᱦᱮᱸ ᱵᱟᱝ ᱛᱚ ᱤᱱᱟᱹ ᱤᱭᱟᱹᱛᱮ ᱟᱞᱮ ᱫᱚ ᱦᱟᱸᱜ ᱡᱤᱣᱞᱤ ᱵᱮᱞᱮ ᱟᱹᱥᱩᱞ ᱟᱠᱟᱫ ᱠᱚᱜᱮ ᱟᱫᱚ ᱚᱱᱟ ᱫᱟᱨᱟᱭ ᱛᱮ ᱟᱵᱚ ᱱᱟᱥᱮ ᱠᱟᱹᱣᱰᱤ ᱦᱚᱸᱵᱚᱱ ᱟᱨᱡᱟᱣ ᱫᱟᱲᱮᱜᱼᱟ ᱟᱨ ᱚᱱᱟ ᱥᱟᱶᱛᱮ ᱟ ᱟᱵᱚ ᱵᱚᱱ ᱧᱮᱞ ᱠᱟᱜ ᱠᱤᱪᱷᱩ ᱡᱤᱱᱤᱥ ᱮ ᱟᱵᱚ ᱟᱵᱚ ᱦᱚᱭᱛᱚ ᱩᱱᱤ ᱯᱮ ᱦᱟᱡᱟᱨ ᱛᱮᱵᱚᱱ ᱦᱟᱛᱟᱣ ᱞᱮᱫᱮᱭᱟ ᱚᱸᱰᱮ ᱟᱵᱚ ᱟ ᱢᱤᱫ ᱵᱚᱪᱷᱚᱨ ᱛᱟᱯᱚᱨᱮ ᱵᱚᱱ ᱟᱹᱠᱷᱨᱤᱧ ᱞᱮᱠᱷᱟᱱ ᱩᱱᱤᱭᱟᱜ ᱵᱚᱱ ᱧᱮᱞᱮᱭᱟ ᱫᱟᱢ ᱛᱟᱭ ᱟ ᱵᱟᱨᱚ ᱛᱮᱨᱚ ᱦᱟᱡᱟᱨ ᱴᱟᱠᱟ ᱯᱚᱱ ᱦᱟᱡᱟᱨ ᱴᱟᱠᱟ ᱦᱩᱭ ᱟᱠᱟᱱᱟ ᱦᱮᱸ ᱵᱟᱝ ᱚᱱᱰᱮ ᱠᱤᱪᱷᱩ ᱡᱤᱱᱤᱥ ᱨᱚᱦᱚᱭ ᱠᱟᱛᱮ ᱚᱱᱠᱟᱱ ᱴᱟᱠᱟ ᱵᱚᱱ ᱧᱟᱢᱟ ᱚᱱᱟᱛᱚ ᱱᱟᱯᱟᱭ ᱠᱟᱛᱷᱟ ᱦᱮᱸ ᱵᱟᱝ
ᱦᱮᱸ ᱜᱚᱝᱠᱮ ᱟᱫᱚ ᱛᱟᱦᱞᱮ ᱟᱯᱮ ᱫᱚ ᱛᱟᱦᱞᱮ ᱥᱩᱠᱨᱤ ᱠᱚᱫᱚ ᱯᱮ ᱟᱹᱥᱩᱞ ᱟᱠᱟᱫ ᱠᱚᱣᱟ ᱥᱮ ᱵᱟᱝ ᱟᱞᱮᱨᱮᱱ ᱫᱚ ᱡᱮᱢᱚᱱ ᱢᱮᱱᱟᱜ ᱠᱚᱣᱟᱜ ᱯᱟᱸᱪᱴᱤ ᱩᱛᱟᱹᱨ ᱟᱹᱰᱤ ᱢᱟᱨᱟᱝ ᱢᱟᱨᱟᱝ ᱥᱩᱠ ᱥᱩᱠᱨᱤ ᱢᱮᱱᱟᱜ ᱠᱚ ᱛᱟᱞᱮᱭᱟ ᱟᱫᱚ ᱱᱩᱠᱩ ᱢᱟ ᱦᱟᱸᱜ ᱦᱟᱯᱮᱱ ᱫᱤᱱ ᱞᱮ ᱟᱹᱠᱷᱨᱤᱧ ᱠᱚᱣᱟ ᱟᱨ ᱱᱚᱜᱼᱚ ᱱᱚᱝᱠᱟ ᱟᱹᱰᱤ ᱵᱟᱹᱲᱛᱤ ᱱᱟᱦᱟᱜ ᱯᱚᱭᱥᱟ ᱦᱩᱭᱩᱜ ᱛᱟᱞᱮᱭᱟ ᱜᱚᱝᱠᱮ ᱟᱹᱰᱤ ᱨᱟᱹᱥᱠᱟᱹ ᱩᱱᱫᱚ ᱟᱹᱭᱠᱟᱹᱜᱼᱟ ᱯᱚᱭᱥᱟ ᱟᱛᱟᱝ ᱠᱟᱛᱮᱫ ᱜᱚᱢᱠᱮ
ᱦᱮᱸ ᱦᱮᱸ ᱟᱨ ᱨᱟᱹᱥᱠᱟᱹ ᱫᱚ ᱩᱱᱨᱮᱜᱮ ᱟᱹᱭᱠᱟᱹᱜᱼᱟ ᱡᱚᱠᱷᱚᱱ ᱟᱢ ᱚᱱᱟ ᱟᱢᱤᱡ ᱡᱮᱥ ᱡᱟᱦᱟᱸᱭ ᱫᱚ ᱟᱢ ᱦᱟᱨᱟ ᱵᱩᱨᱩ ᱠᱮᱫᱮᱭᱟ ᱛᱩᱨᱩ ᱫᱩᱠ ᱫᱚ ᱟᱴᱠᱟᱨᱚᱜᱼᱟ ᱡᱟᱦᱟᱸ ᱞᱮᱠᱟᱠᱟᱛᱮᱢ ᱟ ᱡᱩᱫᱤ ᱵᱷᱟᱜᱮ ᱥᱮᱫ ᱮ ᱫᱟᱹᱲ ᱠᱮᱫᱟ ᱟᱨ ᱩᱱᱟᱹᱜ ᱫᱚ ᱫᱩᱠ ᱵᱟᱝ ᱟᱴᱠᱟᱨᱚᱜᱼᱟ ᱡᱟᱦᱟᱸᱭᱟᱜ ᱛᱮ ᱟᱨ ᱡᱟᱦᱟᱸ ᱨᱮ ᱵᱷᱟᱜᱮ ᱥᱮᱫ ᱡᱚᱠᱷᱚᱱ ᱚᱸᱰᱮ ᱫᱚ ᱠᱟᱹᱴᱤᱡ ᱵᱮᱥᱤ ᱫᱩᱠ ᱟᱴᱠᱟᱨᱚᱜᱼᱟ ᱚᱠᱟᱨᱮ ᱵᱟᱝ ᱛᱟᱦᱮᱱᱟ ᱚᱸᱰᱮ ᱫᱚ ᱩᱱᱟᱹᱜ ᱫᱚ ᱪᱮᱠᱟ ᱵᱟᱢ ᱵᱩᱡᱷᱟᱣᱟ ᱠᱤᱨᱤ ᱜᱤᱰᱤ ᱠᱟᱛᱮᱢ ᱪᱟᱵᱟᱭᱮᱱᱟ ᱦᱮᱸ ᱵᱟᱝ
ᱦᱚᱭ ᱜᱚᱝᱠᱮ ᱟᱫᱚ ᱤ ᱨᱟᱹᱥᱠᱟᱹ ᱜᱮ ᱵᱩᱡᱷᱟᱹᱜᱼᱟ ᱱᱚᱜᱼᱚ ᱱᱚᱝᱠᱟ ᱯᱚᱭᱥᱟ ᱧᱟᱢ ᱞᱮᱱᱠᱷᱟᱱ ᱟᱨ ᱟᱭᱢᱟ ᱯᱚᱭᱥᱟ ᱧᱟᱢᱚᱜ-ᱟ ᱛᱚ ᱢᱤᱫ ᱥᱟᱶᱛᱮ ᱟᱨ ᱥᱩᱠᱨᱤ ᱠᱚᱦᱚᱸ ᱢᱚᱴᱟ ᱢᱚᱴᱟ ᱥᱩᱠᱨᱤ ᱠᱟᱱ ᱛᱟᱞᱮᱭᱟᱠᱚ ᱞᱟᱹᱴᱩ ᱞᱟᱹᱴᱩ ᱟᱨ ᱱᱩᱠᱩ ᱥᱩᱠᱨᱤ ᱛᱚᱞᱡᱟᱱᱤᱡ ᱢᱤᱫᱴᱟᱝ ᱡᱟᱭᱟ ᱨᱮᱜᱮ ᱡᱟᱹᱱᱤᱡ ᱚᱱᱠᱟ ᱡᱟᱹᱱᱤᱡ ᱫᱚᱥ ᱦᱟᱡᱟᱨ ᱴᱟᱠᱟ ᱜᱟᱱ ᱫᱟᱢᱚᱜ ᱛᱟᱠᱚᱣᱟ ᱜᱚᱝᱠᱮ ᱵᱩᱡᱽᱫᱟᱢ
ᱥᱟᱞᱟᱜ ᱜᱩᱱᱰᱟ ᱚᱠᱟ ᱢᱤᱫ ᱴᱟᱝ ᱡᱟᱸᱜᱟ
ᱦᱚᱭ ᱜᱚᱝᱠᱮ ᱟᱫᱚ ᱱᱟᱦᱟᱜ ᱠᱷᱟᱱ ᱢᱤᱫᱴᱟᱝ ᱥᱩᱠᱨᱤᱭᱟᱜ ᱛᱚ ᱯᱚᱱᱭᱟ ᱡᱟᱸᱜᱟ ᱛᱟᱦᱮᱱ ᱛᱟᱭᱟ ᱢᱟᱱᱮ ᱪᱚᱞ ᱦᱩᱭᱩᱜᱼᱟ ᱜᱚᱢᱠᱮ ᱢᱤᱫᱴᱟᱝ ᱥᱩᱠᱨᱤ ᱜᱮ
ᱮ ᱵᱟᱵᱟᱨᱮ ᱩᱱᱟᱹᱜ ᱴᱟᱠᱟ ᱠᱟᱛᱮ ᱫᱟᱢ
ᱦᱚᱭ ᱜᱚᱝᱠᱮ ᱚᱱᱮ ᱚᱱᱠᱟ ᱱᱟᱦᱟᱸᱜ
ᱟᱹᱰᱤ ᱦᱟᱦᱟᱲᱟᱜ ᱪᱟᱵᱟ ᱫᱚ ᱛᱷᱟᱞᱮ ᱜᱚᱝᱠᱮ ᱟᱞᱮ ᱦᱚᱸ ᱚᱱᱠᱟ ᱥᱩᱠᱨᱤ ᱠᱚᱞᱮ ᱪᱟᱥ ᱠᱚᱣᱟ ᱮᱱᱠᱷᱟᱱ ᱦᱮᱸ ᱱᱚᱜᱚᱭ ᱵᱷᱟᱜ